ᱦᱮᱞᱳ, ᱦᱮᱞᱳ,
ᱦᱮᱸ ᱡᱚᱦᱟᱨ ᱜᱤ ᱜᱚᱝᱠᱮ ᱾
ᱦᱮᱸ ᱡᱚᱦᱟᱨ ᱜᱮ ᱾
ᱦᱳᱭ ᱪᱤᱞᱠᱟ ᱵᱮᱥ ᱵᱟᱲᱟ ᱜᱤ?
ᱦᱮᱸ ᱵᱮᱥ ᱵᱟᱲᱟ ᱜᱮ ᱟᱫᱚ ᱟᱹᱵᱤᱱ ᱜᱮ ᱚᱠᱟ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱦᱮᱸ ᱱᱤᱛ ᱦᱟᱹᱵᱤᱡ ᱛᱮᱫᱚ ᱟᱨ ᱚᱲᱟᱜ ᱠᱚ ᱥᱮᱫ ᱪᱮᱜ ᱞᱮᱠᱟ ᱱᱟᱯᱟᱭ ᱜᱮᱭᱟ ᱠᱚ?
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ ᱟᱫᱚ ᱟᱹᱵᱤᱱ ᱠᱚᱨᱮᱱ ᱜᱮ ᱚᱠᱟ ᱞᱮᱠᱟ?
ᱦᱳᱭ ᱦᱮᱸ ᱱᱤᱛ ᱵᱮᱲᱟ ᱫᱚ ᱱᱚᱛᱮ ᱦᱚᱸ ᱱᱟᱯᱟᱭ ᱵᱮᱲᱟ ᱜᱮ ᱢᱮᱱᱟᱜ ᱠᱚᱣᱟ ᱥᱟᱱᱟᱢ ᱠᱚᱜᱮ ᱱᱟᱜ ᱾ ᱟᱨ ᱱᱟᱯᱟᱭ ᱵᱚᱱ ᱛᱮᱸ ᱞᱮᱱ ᱠᱷᱟᱱ ᱜ ᱦᱩᱸ ᱛᱟᱦᱞᱮ, ᱢᱤᱴᱮᱱ ᱥᱟᱠᱟᱢ ᱱᱤᱭᱮ ᱞᱟᱝ ᱨᱚᱯᱚᱲ ᱠᱷᱟᱜ ᱱᱟᱦᱟᱜ ᱜᱟᱞᱚᱪ ᱞᱮᱠᱷᱟᱱ ᱞᱟᱝ ᱟᱹᱰᱤ ᱱᱟᱯ ᱯᱟᱭ ᱦᱩᱭ ᱠᱚᱜᱼᱟ ᱾
ᱦᱮᱸ ᱦᱮᱸ ᱛᱚ ᱚᱱᱟ ᱦᱚᱸ ᱱᱟᱯᱟᱭᱚᱜ ᱜᱮᱭᱟ ᱵᱷᱟᱞᱮ ᱜᱮ ᱾
ᱦᱳᱭ ᱛᱟᱦᱞᱮ ᱚᱝᱠᱟ ᱡᱟᱦᱟᱸᱱᱟᱜ ᱵᱤᱱ ᱫᱤᱥᱟᱹᱭᱮᱫ ᱠᱟᱱ ᱠᱷᱟᱱ ᱥᱮ ᱡᱟᱦᱟᱱᱟᱜ ᱵᱤᱱ ᱦᱩᱫᱤᱥ ᱠᱟᱜ ᱠᱷᱟᱱ ᱵᱤᱱ ᱞᱟᱹᱭ ᱫᱟᱲᱮᱭᱟᱜᱼᱟ ᱵᱟᱠᱷᱟᱱ ᱱᱟᱦᱟᱜ ᱞᱟᱝ ᱾ ᱟᱹᱞᱤᱧ ᱞᱤᱧ ᱦᱩᱸᱫᱤᱥᱟ ᱾
ᱚᱱᱠᱟ ᱠᱚᱫᱚ ᱦᱩᱫᱤᱥ ᱠᱷᱟᱛᱤᱨ ᱫᱚ ᱵᱟᱹᱱᱩᱜ ᱞᱤᱧᱟᱹ ᱟᱫᱚ ᱡᱟᱦᱟᱸᱴᱟᱜ ᱜᱮ ᱢᱤᱫᱴᱟᱝ ᱥᱟᱵ ᱞᱮᱠᱷᱟᱱ ᱜᱮ ᱦᱩᱭᱩᱜᱼᱟ ᱾
ᱦᱩᱸ ᱦᱩᱸ ᱱᱟᱦᱟᱜ ᱞᱟᱝ ᱾ ᱟᱨ ᱵᱟᱵᱚᱫ ᱛᱮᱞᱟᱞ ᱨᱚᱯᱚᱲ ᱪᱮᱫᱟᱜ ᱡᱮ ᱩᱛᱩ ᱫᱟᱠᱟ ᱫᱚ ᱦᱟᱸᱜ ᱡᱚᱛᱚ ᱦᱚᱲ ᱩᱛᱩ ᱛᱟᱭ ᱜᱮ ᱦᱳᱭᱥᱮ ᱾
ᱦᱮᱸ ᱦᱮᱸ
ᱦᱳᱭ ᱦᱳᱭ ᱛᱟᱦᱞᱮ ᱛᱚᱵᱮ ᱜᱚᱝᱠᱮ ᱟᱯᱮ ᱟᱯᱮ ᱫᱤᱥᱚᱢ ᱥᱮᱫ ᱫᱚ ᱱᱟᱦᱟᱸᱜ ᱾ ᱱᱩᱠᱩ ᱥᱤᱢ ᱠᱩ ᱥᱩᱠᱨᱤ ᱠᱩ ᱾ ᱟᱨ ᱱᱩᱠᱩ ᱠᱚᱯᱮ ᱡᱚᱢ ᱵᱟᱲᱟ ᱠᱚ ᱛᱟᱦᱮᱱ ᱜᱮᱭᱟ ᱥᱮ ᱵᱟᱝᱼ?
ᱦᱮᱸ ᱡᱚᱢ ᱠᱚᱜᱮᱭᱟ ᱞᱮ ᱾ ᱟᱫᱚ ᱥᱤᱢ ᱠᱚᱫᱚ ᱟᱫᱚ ᱱᱚᱝᱠᱟ ᱯᱮᱲᱟ ᱯᱟᱹᱲᱟᱹ ᱠᱚᱠᱚ ᱦᱮᱡ ᱞᱮᱱᱠᱷᱟᱱ ᱩᱱᱠᱩ ᱠᱚᱜᱮᱞᱮ ᱜᱚᱡ ᱵᱟᱲᱟ ᱠᱚᱜᱮᱭᱟ ᱟᱫᱚ ᱚᱲᱟᱜ ᱠᱚᱨᱮᱫ ᱫᱚ ᱩᱱᱟᱹᱜ ᱫᱚ ᱱᱚᱝᱠᱟ ᱮᱢᱱᱤ ᱫᱤᱱ ᱠᱚᱨᱮ ᱫᱚ ᱵᱟᱝᱞᱮ ᱡᱚᱢ ᱵᱟᱲᱟ ᱠᱚ ᱜᱮᱭᱟ ᱾ ᱯᱮᱲᱟ ᱠᱚᱠᱚ ᱦᱮᱡ ᱞᱮᱱ ᱠᱷᱟᱱ ᱛᱚᱠᱷᱚᱱ ᱜᱮᱞᱮ ᱡᱚᱢ ᱵᱟᱲᱟ ᱠᱚᱣᱟ ᱾
ᱦᱳᱭ ᱦᱳᱭ ᱦᱳᱭ ᱦᱳᱭ ᱜᱚᱢᱠᱮ ᱦᱮᱸ ᱚᱱᱟ ᱢᱟ ᱱᱟᱦᱟᱸᱜ ᱵᱟᱰᱟᱭ ᱠᱚᱨᱟ ᱠᱟᱛᱷᱟ ᱠᱟᱱ ᱜᱮ ᱟᱨ ᱟᱵᱚ ᱢᱟ ᱱᱟᱦᱟᱜ ᱯᱮᱲᱟ ᱠᱚᱠᱚ ᱡᱚᱠᱷᱚᱱ ᱠᱚ ᱦᱮᱡ ᱥᱮᱴᱮᱨ ᱟᱵᱩᱱᱟ ᱩᱱ ᱚᱠᱛᱮ ᱜᱮ ᱱᱟᱦᱟᱜ ᱥᱤᱢ ᱾ ᱠᱚᱣᱟ ᱵᱩᱱ ᱜᱚᱡ ᱠᱩ ᱟᱨ ᱟᱵᱚᱣᱟᱜ ᱡᱚᱠᱷᱚᱱ ᱦᱟᱹᱛᱤ ᱞᱮᱠᱟᱱ ᱯᱚᱨᱚᱵᱽ ᱦᱩᱭᱩᱜ ᱛᱟᱦᱮᱱᱟ ᱾ ᱥᱮ ᱱᱚᱣᱟ ᱮᱱᱛᱮᱱ ᱵᱟᱦᱟ ᱯᱚᱨᱚᱵᱽ ᱦᱩᱭᱩᱜ ᱛᱟᱦᱮᱱᱟ ᱩᱱ ᱚᱠᱛᱮ ᱦᱚᱸ ᱥᱚᱭ ᱥᱚᱨᱦᱟᱭ ᱨᱮᱦᱚᱸ ᱾ ᱥᱮ ᱵᱟᱯᱞᱟ ᱮᱢᱟᱱ ᱠᱚᱨᱮ ᱦᱚᱸ ᱩᱱ ᱫᱚ ᱵᱚᱱ ᱜᱚᱡ ᱠᱚ ᱜᱮᱭᱟ ᱾ ᱟᱫᱚ ᱢᱤᱫᱴᱮᱱ ᱡᱤᱱᱤᱥ ᱠᱟᱱᱟ ᱟᱵᱚ ᱫᱚ ᱱᱟᱦᱟᱜ ᱟᱸ ᱥᱤᱢ ᱠᱚᱫᱚ ᱱᱟᱦᱟᱜ ᱟᱹᱰᱤ, ᱥᱩᱠᱨᱤ ᱡᱤᱞ ᱥᱤᱢ ᱠᱷᱚᱡ ᱵᱟᱹᱲᱛᱤ ᱱᱚᱛᱮ ᱫᱚ ᱱᱟᱸᱜ ᱥᱩᱠᱨᱤ ᱱᱚᱛᱮ ᱫᱚ ᱟᱹᱰᱤ ᱡᱟᱹᱥᱛᱤ ᱡᱚᱢ ᱦᱩᱭᱩᱜ ᱛᱟᱦᱮᱱᱟ᱾ ᱦᱳᱭ ᱥᱮ ᱟᱫᱚ ᱥᱩᱠᱨᱤ ᱡᱤᱞ ᱫᱚ ᱱᱟᱦᱟᱜ ᱟᱹᱰᱤ ᱥᱤᱵᱤᱞ ᱵᱩᱡᱷᱟᱹᱜ ᱛᱟᱦᱮᱱᱟ ᱥᱮ ᱚᱱᱮ ᱪᱟᱨᱵᱤ ᱠᱩ ᱮᱠᱫᱚᱢ ᱟᱨ ᱚᱱᱟ ᱥᱟᱶᱛᱮ ᱱᱟᱦᱟᱜ ᱠᱟᱴᱨᱟ ᱥᱟᱜᱠᱚ ᱡᱩᱫᱤ ᱵᱚᱦᱚᱜ ᱡᱤᱞ ᱠᱩ ᱡᱩᱫᱤᱢ ᱧᱟᱢ ᱠᱮᱜ-ᱟ ᱛᱟᱦᱞᱮ ᱟᱹᱰᱤ ᱟᱸᱴ-ᱟᱜ ᱮᱢ ᱡᱚᱢ ᱫᱟᱲᱮᱭᱟᱜᱼᱟ ᱦᱳᱭᱥᱮ
ᱦᱳᱭ ᱦᱳᱭ ᱦᱳᱭ ᱟᱫᱚ ᱜᱚᱢᱠᱮ ᱥᱩᱠᱨᱤ ᱠᱚᱫᱚ ᱟᱞᱮ ᱥᱮᱫ ᱫᱚ ᱠᱟᱹᱴᱤᱡ ᱮᱸ ᱠᱚᱢ ᱜᱮᱠᱚ ᱟᱹᱥᱩᱞ ᱠᱚᱜᱮᱭᱟ ᱟᱫᱚ ᱟᱫᱚ ᱱᱚ-ᱚᱱᱟ ᱩᱱᱠᱩ ᱫᱚ ᱚᱱᱟ ᱚᱱᱟ ᱡᱟᱦᱟᱸ ᱟᱵᱚᱣᱟᱜ ᱡᱟᱦᱟᱸ ᱱᱚᱝᱠᱟ ᱨᱩᱦᱱᱤ ᱟᱨ ᱱᱚᱝᱠᱟ ᱢᱚᱠᱚᱨ
ᱦᱩᱸ
ᱢᱚᱠᱚᱨ ᱥᱮ ᱟᱵᱚ ᱡᱟᱦᱟᱸ ᱥᱟᱠᱨᱟᱛ ᱵᱚᱱ ᱢᱮᱱ ᱜᱮᱭᱟ ᱦᱳᱭ ᱦᱳᱭ ᱟᱨ ᱨᱩᱸᱰᱟᱹ᱾ ᱚᱱᱮ ᱚᱱᱮ ᱚᱝᱠᱟᱱ ᱠᱚᱨᱮ ᱜᱮ ᱟᱞᱮ ᱥᱮᱫ ᱫᱚ ᱱᱚᱝᱠᱟ ᱡᱟᱹᱥᱛᱤ ᱠᱟᱭᱛᱮ ᱢᱟᱱᱮ ᱚᱱᱟ, ᱚᱱᱟ ᱡᱤᱞ ᱫᱚᱠᱚ ᱡᱚᱢ ᱜᱮᱭᱟ ᱢᱟᱱᱮ ᱩᱱ ᱫᱚ ᱢᱟᱱᱮ ᱟᱛᱳ, ᱟᱛᱳ ᱠᱚᱨᱮᱜ ᱛᱚ ᱦᱚᱭᱛᱚ ᱵᱟᱝ ᱧᱟᱢᱚᱜ ᱨᱮᱦᱚᱸ ᱟᱫᱚ ᱛᱚᱠᱷᱚᱱ ᱫᱚ ᱮᱴᱟᱜ ᱟᱛᱳ ᱠᱚᱨᱮᱜ ᱠᱚ ᱤᱭᱟᱹ ᱠᱟᱜᱼᱟ ᱛᱚᱠᱷᱚᱱ ᱫᱚ ᱚᱰᱟᱨ ᱠᱟᱜᱼᱟ ᱠᱚ ᱛᱚᱠᱷᱚᱱ ᱫᱚ ᱢᱟᱱᱮ ᱩᱱᱫᱚ ᱢᱤᱫᱴᱮᱱ ᱢᱟᱱᱮ ᱡᱚᱢ ᱛᱮᱜᱮ ᱞᱟᱸᱜᱷᱟᱼᱟ ᱢᱟᱱᱮ ᱩᱱ ᱫᱚ᱾
ᱦᱩᱸ ᱦᱩᱸ ᱦᱩᱸ ᱦᱳᱭ ᱦᱳᱭ ᱟᱞᱮᱥᱮᱜ ᱫᱚ ᱱᱟᱸᱦᱟᱜ ᱚᱱᱟᱜᱮ ᱡᱩᱫᱤ ᱦᱟᱸᱜ ᱤᱧ ᱞᱟᱹᱭ ᱠᱷᱟᱡ ᱱᱟᱸᱦᱟᱜ ᱚᱱᱟ ᱡᱟᱦᱟᱸᱢ ᱢᱮᱱ ᱠᱮᱜ ᱛᱮ ᱮᱱᱛᱮᱫ ᱱᱚᱣᱟ ᱡᱚᱢ ᱛᱮ ᱞᱟᱜᱟᱜᱼᱟ ᱥᱮ ᱱᱚᱝᱠᱟ ᱠᱚ ᱜᱚᱡ ᱠᱚ ᱜᱮᱭᱟ ᱟᱫᱚ ᱚᱱᱠᱟ ᱞᱮᱠᱟᱛᱤᱧ ᱢᱮᱱ ᱠᱮᱭᱟ ᱡᱮ ᱟᱞᱮᱥᱮᱫ ᱫᱚ ᱱᱟᱦᱟᱜ ᱥᱩᱠᱨᱤ ᱡᱤᱞ ᱫᱚ ᱱᱟᱸᱦᱟᱜ ᱟᱵᱮᱱ ᱡᱩᱫᱤ ᱵᱮᱱ ᱢᱮᱱᱟ ᱛᱤᱦᱤᱧ ᱡᱚᱢ ᱛᱚ ᱛᱤᱦᱤᱧ ᱦᱚᱸᱵᱮᱱ ᱜᱟᱯᱟ ᱵᱤᱱ ᱢᱮᱱᱟ ᱛᱚ ᱜᱟᱯᱟ ᱵᱤᱱ ᱧᱟᱢᱟ ᱜᱮᱭᱟ ᱢᱟᱱᱮ ᱪᱮᱫ ᱪᱤᱠᱟᱜ ᱠᱟᱱᱟ ᱢᱟᱱᱮ ᱚᱱᱟ ᱡᱤᱞ ᱫᱚ ᱠᱚ ᱟᱹᱠᱷᱨᱤᱧᱮᱜ ᱠᱟᱱᱟ ᱢᱟᱱᱮ ᱦᱟᱴ ᱞᱮᱠᱟ ᱞᱟᱜᱟᱜ ᱠᱟᱱᱟ ᱜᱚᱴᱟ᱾ ᱡᱮᱢᱚᱱ ᱛᱤᱦᱤᱧ ᱫᱚ ᱛᱦᱤᱱ ᱥᱳᱢᱵᱟᱨ ᱦᱚᱨᱟ ᱛᱟᱦᱮᱸ ᱠᱟᱱᱟ ᱨᱳᱵ ᱵᱟᱨ᱾ ᱨᱳᱵ ᱵᱟᱨ ᱫᱤᱱ ᱧᱟᱢᱚᱜ-ᱟ ᱦᱟᱹᱴᱭᱟᱹ ᱞᱟᱜᱟᱜᱼᱟ, ᱵᱩᱫ ᱵᱟᱨ ᱫᱤᱱ ᱦᱚᱸ ᱦᱟᱹᱴᱭᱟᱹ ᱞᱟᱜᱟᱜᱼᱟ ᱦᱳᱭ ᱥᱮ ᱛᱟᱱᱦᱮ ᱨᱳᱵ ᱵᱟᱨ ᱟᱨ ᱵᱩᱫ ᱵᱟᱨ ᱦᱤᱞᱚᱜ ᱵᱟᱨ ᱫᱤᱱ ᱫᱚ ᱱᱟᱸᱦᱟᱜ ᱥᱩᱠᱨᱤ ᱡᱤᱞ ᱫᱚ ᱟᱵᱮᱱ ᱵᱮᱱ ᱡᱟᱦᱟᱸ ᱛᱤᱱᱟᱹᱜ ᱜᱮᱵᱮᱱ ᱢᱮᱱᱟ ᱯᱚᱧᱪᱟᱥ ᱠᱤᱞᱳ ᱮᱠ ᱠᱩᱭᱱᱴᱳᱞ ᱡᱟᱦᱟᱸ ᱛᱤᱱᱟᱹᱜ ᱜᱮᱵᱤᱱ ᱫᱚᱨᱠᱟᱨᱚᱜ ᱠᱟᱱᱟ ᱟᱵᱮᱱ ᱵᱮᱱ ᱧᱟᱢ ᱜᱮᱭᱟ ᱢᱚᱴᱟ ᱢᱩᱴᱤ
ᱚ ᱜᱟᱝᱠᱮ ᱚᱱᱟ ᱫᱚ ᱚᱠᱟ ᱥᱮᱜ ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ᱾
ᱟᱫᱚ ᱚᱱᱟ ᱢᱟ ᱱᱟᱦᱟᱜ ᱡᱟᱭᱜᱟ ᱢᱟ ᱵᱟᱹᱞᱤᱧ ᱞᱟᱹᱭ ᱮᱜ-ᱟ ᱱᱚᱣᱟ ᱤᱭᱟᱹᱛᱮ ᱵᱟᱹᱞᱤᱧ ᱞᱟᱹᱭᱟ ᱱᱚᱣᱟ ᱮᱯ ᱨᱮᱢᱟ ᱡᱟᱭᱜᱟ ᱨᱮᱱᱟᱜ ᱧᱩᱢ ᱧᱩᱛᱩ ᱛᱩᱢ ᱢᱟᱠᱚ ᱢᱟᱱᱟᱣ ᱠᱟᱜ᱾ ᱟᱫᱚ ᱦᱳᱣᱟᱴᱥᱟᱯ ᱱᱟᱦᱟᱜ ᱞᱤᱧ ᱞᱟᱹᱭᱟ ᱵᱮᱱ ᱜᱮ ᱱᱟᱦᱟᱜ, ᱦᱳᱭ
ᱚ ᱦᱮᱸ ᱚᱱᱟ ᱦᱚᱸ ᱚᱱᱟ ᱦᱚᱸ ᱠᱟᱛᱷᱟ ᱠᱟᱱ ᱜᱮᱭᱟ
ᱦᱳᱭ ᱟᱫᱚ ᱟᱫᱚ ᱟᱞᱮ ᱥᱮᱫ ᱫᱚ ᱱᱟᱦᱟᱜ ᱪᱤᱜᱞᱮᱠᱟ ᱟᱫᱚ ᱦᱟᱹᱴᱭᱟᱹ ᱞᱟᱜᱟᱜ ᱛᱟᱦᱮᱱᱟ ᱟᱫᱚ ᱡᱤᱞ ᱠᱚ ᱨᱟᱠᱟᱵ ᱛᱟᱦᱮᱱᱟ ᱦᱳᱭ ᱥᱮ ᱠᱚ ᱨᱟᱠᱟᱜ ᱞᱮᱠᱷᱟᱡ ᱟᱫᱚ ᱡᱮᱢᱚᱱ ᱟ ᱢᱚᱱᱮᱭᱟᱢ ᱡᱩᱫᱤ ᱛᱤᱦᱤᱧ ᱫᱚ ᱚᱱᱛᱮ ᱨᱮᱜᱮ ᱤᱥᱤᱱ ᱠᱟᱛᱮᱤᱧ ᱡᱚᱢᱟ ᱛᱟᱦᱚᱞᱮ ᱚᱱᱟ ᱦᱚᱸ ᱦᱩᱭᱩᱜ ᱜᱮᱭᱟ ᱚᱱᱛᱮ ᱨᱮ ᱪᱩᱞᱦᱟᱹ ᱠᱚ ᱛᱟᱸᱦᱮᱱᱟ ᱦᱚᱭᱥᱮ, ᱢᱟᱱᱮ ᱢᱤᱫᱼᱼ ᱠᱤᱞᱳ ᱨᱮ ᱟᱥᱤ ᱴᱟᱠᱟ ᱠᱚ ᱦᱟᱛᱟᱣᱟ ᱤᱥᱤᱱ ᱨᱮ ᱾ ᱟᱫᱚ ᱤᱥᱤᱱ ᱠᱮᱫ ᱜᱮᱢ, ᱟᱫᱚᱼᱼ
ᱦᱮᱸ ᱾
ᱤᱥᱤᱱ ᱠᱟᱛᱮᱫ ᱡᱚᱢ ᱠᱮᱫ ᱜᱮ, ᱡᱚᱢ ᱠᱟᱛᱮᱫ ᱧᱩ ᱠᱚᱦᱚᱢ ᱢᱮᱱᱠᱷᱟᱱ ᱧᱩ ᱠᱚᱦᱚᱸ ᱧᱟᱢᱚᱜ ᱜᱮᱭᱟ ᱥᱚᱵᱽ ᱜᱮ ᱾
ᱦᱮᱸ ᱜᱚᱝᱠᱮᱧ ᱢᱮᱱᱮᱫ ᱛᱮᱦᱮᱸᱫᱼᱼ ᱤᱥᱤᱱ ᱫᱚ ᱮ ᱱᱤᱡᱮ ᱛᱮᱜᱮᱢ ᱤᱥᱤᱱᱟ ᱱᱤᱡᱮ ᱛᱮᱜᱮᱢ ᱤᱥᱤᱱᱟ ᱥᱮ ᱚᱸᱰᱮ ᱟᱹᱼᱼ ᱟᱠᱩ ᱡᱟᱦᱟᱸᱭ ᱡᱤᱞ ᱠᱚᱠᱚ ᱟᱹᱠᱷᱨᱤᱧ ᱮᱫᱟ ᱩᱱᱠᱩ ᱜᱮᱠᱚ ᱤᱥᱤᱱᱟ ᱵᱤᱱᱟ?
ᱵᱟᱝ ᱵᱟᱝ ᱡᱮᱢᱚᱱ ᱡᱤᱞ ᱟᱢᱮ ᱮᱢᱟᱜ ᱢᱮᱭᱟ ᱦᱳᱭ ᱥᱮ, ᱦᱟᱛᱟᱣ ᱠᱮᱫᱟᱭᱟᱢᱼᱼ ᱡᱤᱞ ᱦᱟᱛᱟᱣ ᱠᱟᱛᱮᱫ ᱱᱟᱦᱟᱸᱜ ᱟᱫᱚ ᱪᱩᱞᱦᱟᱹ ᱵᱟᱞᱟ ᱢᱮᱱᱟᱜ ᱠᱚᱣᱟ ᱚᱸᱰᱮ ᱛᱷᱟᱨᱮ ᱛᱷᱟᱨᱮ ᱪᱩᱞᱦᱟᱹ ᱟᱭᱢᱟ ᱠᱚ ᱡᱩᱞ ᱠᱟᱜᱼᱟ ᱦᱳᱭᱥᱮ ᱾ ᱩᱱᱠᱩᱼᱼ ᱡᱩᱞ ᱠᱟᱜᱼᱟ, ᱚᱸᱰᱮ ᱤᱫᱤ ᱵᱮᱱ ᱟᱫᱚ ᱚᱱᱟ ᱞᱩᱭᱦᱟᱹᱨᱮ ᱡᱤᱞ ᱫᱚᱦᱚᱭ ᱵᱮᱱ, ᱟᱫᱚ ᱥᱟᱥᱟᱝ ᱢᱚᱥᱞᱟ ᱠᱚ ᱡᱚᱛᱚ ᱜᱩᱸᱰᱟᱹᱼᱼ ᱮᱰᱩᱠᱮᱴ ᱞᱟᱜᱟᱣ ᱛᱵᱮᱱᱟ ᱚᱱᱟᱨᱮ, ᱟᱨ ᱟᱵᱮᱱ ᱛᱮᱜᱮ ᱜᱷᱟᱱᱴᱟᱭ ᱵᱮᱱ ᱵᱟᱥ ᱾ ᱟᱨ ᱚᱸᱰᱮ ᱟᱥᱤ ᱴᱟᱠᱟ ᱮᱢᱟᱭ ᱵᱮᱱ ᱢᱤᱫᱼᱼ ᱠᱤᱞᱳ ᱨᱮ ᱟᱨ ᱦᱩᱭ ᱮᱱᱟ, ᱥᱟᱱᱟᱢ ᱥᱟᱥᱟᱝ ᱢᱚᱥᱞᱟ ᱠᱚᱢᱟ ᱚᱸᱰᱮ ᱜᱮᱭ ᱮᱢᱚᱜ ᱟᱭ ᱱᱟᱦᱟᱜ ᱾
ᱚ ᱾
ᱤᱱᱟᱹ ᱜᱤ, ᱟᱫᱚ ᱟᱥᱤᱼᱼ ᱟᱹᱥᱤ ᱴᱟᱠᱟ ᱦᱤᱥᱟᱹᱵᱽ ᱛᱮ ᱠᱤᱞᱳ ᱨᱮᱢᱟ ᱩᱱᱟᱹᱜ ᱢᱟ ᱚᱲᱟᱜ ᱦᱚᱸᱵᱮᱱ ᱟᱹᱜᱩᱭ ᱠᱷᱟᱱ ᱩᱱᱟᱹᱜ ᱢᱚᱥᱞᱟ ᱵᱟᱵᱮᱱ ᱞᱟᱜᱟᱣ ᱜᱮᱭᱟ ᱦᱳᱭᱥ ᱥᱮ ᱾
ᱦᱮᱸ ᱦᱮᱸ ᱦᱮᱸ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
ᱟᱫᱚ ᱡᱮᱦᱮᱛᱩ ᱮᱜ ᱡᱤᱞ ᱵᱚᱞᱮ ᱠᱚᱛᱷᱟ ᱠᱮᱫ ᱵᱷᱟᱹᱜᱤ ᱧᱚᱜ ᱵᱟᱢ ᱡᱚᱢ ᱞᱮᱠᱷᱟᱱ ᱚᱱᱟ ᱦᱚᱸᱼᱼ ᱛᱚ ᱢᱟᱱᱮ ᱢᱚᱱᱮᱨᱮ ᱥᱟᱱᱛᱤ ᱵᱟᱝ ᱵᱩᱡᱷᱟᱹᱜᱼᱟ ᱾
ᱦᱩᱸᱻ, ᱦᱳᱭ ᱚᱱᱟ ᱢᱟ ᱠᱟᱱ ᱜᱮ ᱟᱫᱚᱼᱼ
ᱚ ᱾
ᱟᱫᱚ ᱟᱹᱰᱤ ᱟᱸᱴ ᱢᱟᱱᱮᱼᱼ ᱠᱚ ᱚᱱᱠᱟ ᱠᱚ ᱡᱚᱢ ᱛᱟᱸᱦᱮᱱ ᱜᱮᱭᱟ, ᱟᱨ ᱱᱚᱛᱮ ᱫᱚ ᱨᱟᱯᱟᱜ ᱠᱟᱛᱮᱜ ᱦᱚᱸ ᱥᱮ ᱚᱱᱟ ᱞᱟᱜ ᱠᱟᱛᱮᱜ ᱦᱚᱸᱼᱼ ᱥᱮ ᱚᱱᱟ ᱟᱛᱟ ᱠᱟᱛᱮ ᱦᱚᱸᱠᱚ ᱡᱚᱢ ᱜᱮᱭᱟ, ᱟᱛᱟ ᱵᱮᱱ ᱵᱩᱡᱽ ᱜᱮᱭᱟ ᱥᱮ ᱪᱮᱫ ᱞᱮᱠᱟ ᱠᱚ ᱟᱛᱟᱭᱟ?
ᱦᱮᱸ ᱦᱮᱸ ᱵᱩᱡᱽ ᱜᱮᱭᱟᱞᱤᱧ, ᱟᱫᱚ ᱟᱫᱚ ᱚᱱᱟᱜᱮ ᱟᱹᱞᱤᱧᱼᱼ ᱢᱟᱱᱮ ᱟᱹᱵᱤᱱ ᱵᱤᱱ ᱞᱟᱹᱭ ᱠᱮ ᱟᱠᱟᱫ ᱫᱚ ᱦᱟᱸᱜ ᱟᱜᱼᱼ ᱡᱮᱞ ᱡᱮᱞ ᱢᱟ ᱟᱛᱟ ᱠᱟᱛᱮ ᱢᱟ ᱵᱟᱹᱞᱤᱧ ᱡᱚᱢ ᱵᱟᱲᱟ ᱠᱟᱫᱟ ᱾ ᱱᱚᱝᱠᱟ ᱡᱩᱫᱤ ᱵᱤᱱ ᱢᱮᱱᱟ ᱠᱷᱟᱹ ᱤᱭᱟᱹ ᱮ ᱪᱟᱞᱮ ᱡᱩᱫᱤ ᱵᱤᱱ ᱢᱮᱱᱟ ᱡᱟᱞᱮᱼᱼ
ᱥᱮ ᱱᱚᱝᱠᱟ ᱜᱩᱦᱩᱢ ᱠᱚ ᱾
ᱵᱟᱝ ᱵᱟᱝ ᱚᱱᱠᱟ ᱟᱛᱟ ᱫᱚ ᱵᱟᱝ, ᱟᱵᱮᱱ ᱫᱚ ᱱᱟᱦᱟᱜ ᱚᱱᱟ ᱟᱛᱟ ᱫᱚ ᱮᱴᱟᱜ ᱟᱛᱟ ᱵᱮᱱ ᱵᱩᱡᱽ ᱠᱮᱫᱟ, ᱟᱨ ᱮᱴᱟᱜ ᱟᱛᱟᱽ ᱵᱮᱱ ᱵᱩᱡᱽ ᱠᱮᱫᱟ, ᱚᱱᱠᱟᱱ ᱜᱤ ᱾ ᱛᱤ ᱨᱮᱠᱚ ᱟᱛᱟᱭᱟ ᱚᱱᱠᱟ ᱫᱚ ᱵᱟᱝ, ᱚᱱᱟ ᱟᱛᱟ ᱨᱮᱭᱟᱜ ᱜᱤᱥᱼᱼ ᱢᱤᱫᱮᱱ ᱵᱮᱱᱟ ᱢᱤᱫᱴᱮᱱ ᱡᱮᱢᱚᱱ ᱢᱤᱫᱴᱮᱱ ᱴᱤᱢ ᱠᱚ ᱵᱷᱩᱜᱟᱹᱜᱟ ᱦᱳᱭ ᱥᱮᱼᱼ
ᱦᱮᱸ ᱦᱮᱸ ᱾
ᱴᱤᱢ ᱠᱚ ᱵᱷᱩᱜᱟᱹᱜ ᱠᱮᱫ ᱜᱮ, ᱟᱨ ᱚᱱᱟ ᱡᱤᱞ ᱠᱚ ᱛᱤᱱᱟᱹᱜ ᱢᱮᱱᱟᱜᱼᱟ ᱥᱟᱥᱟᱝ ᱢᱚᱥᱞᱟ ᱠᱚ ᱞᱚᱴᱚ ᱯᱚᱴᱚ ᱠᱮᱫ ᱜᱮ ᱟᱨ ᱱᱟᱦᱟᱜᱼᱼ ᱚᱱᱟ ᱴᱤᱢ ᱫᱚ ᱚᱱᱟ ᱥᱮᱸᱜᱮᱞ ᱪᱮᱛᱟᱱ ᱨᱮᱠᱚ ᱫᱚᱦᱚᱭᱟ, ᱟᱨᱠᱩ ᱦᱟᱱᱛᱮ ᱱᱟᱛᱮ ᱠᱚ ᱵᱚᱫᱚᱞ ᱛᱮᱠᱚᱼᱼ ᱩᱞᱴᱟᱹ ᱫᱚ ᱦᱩᱭᱩᱜᱼᱟ ᱛᱤ ᱨᱮᱫᱚ ᱵᱷᱩᱜᱟᱹᱜ ᱛᱟᱸᱦᱮᱱᱟ ᱛᱤᱱᱟᱹᱜ ᱥᱩᱱᱩᱢ ᱛᱟᱸᱦᱮᱱᱟ ᱚᱱᱟ ᱥᱩᱜ ᱩᱰᱩᱠ ᱪᱟᱵᱟᱜᱼᱟ ᱥᱮᱸᱜᱮᱞ ᱨᱮᱼᱼ
ᱚ, ᱚᱱᱠᱟᱼᱼ
ᱦᱳᱭ ᱦᱳᱭ ᱾ ᱟᱫᱚ ᱱᱟᱦᱟᱜ ᱚᱱᱠᱟ ᱦᱩᱭ ᱞᱮᱠᱟᱡ ᱟᱹᱰᱤ ᱥᱤᱵᱤᱞᱟ ᱟᱨ ᱟᱹᱰᱤ ᱵᱟᱛᱟᱨ ᱵᱩᱡᱷᱟᱹᱜ ᱛᱟᱸᱦᱮᱱᱟ ᱾ ᱚᱱᱟ ᱛᱤᱱᱟᱹᱜ ᱪᱚᱨᱵᱤ ᱨᱮᱱᱟᱜ ᱥᱩᱱᱩᱢ ᱛᱟᱸᱦᱮᱱᱟ ᱚᱱᱟ ᱫᱚ ᱥᱚᱵᱽ ᱩᱰᱩᱠ ᱪᱟᱵᱟᱜᱼᱟ ᱾
ᱦᱮᱸ ᱦᱮᱸ ᱾ ᱵᱩᱡᱷᱟᱹᱣ ᱠᱮᱫ ᱜᱮᱭᱟᱞᱤᱧ ᱟᱫᱚ, ᱟᱹᱰᱤ ᱢᱚᱡᱽ ᱵᱤᱱ ᱢᱮᱱ ᱠᱮᱫᱟ ᱵᱟᱝ ᱟᱫᱚ ᱟᱹᱞᱤᱧ ᱦᱚᱸ ᱵᱟᱝ ᱫᱚ ᱚᱱᱟ ᱠᱟᱹᱴᱤᱡ ᱧᱮᱞ ᱞᱟᱞᱤᱧ ᱯᱨᱚᱭᱳᱜ ᱠᱟᱛᱮᱫ ᱴᱨᱟᱭ ᱠᱟᱛᱮ ᱫᱚᱞᱤᱧ ᱧᱮᱞᱟ,
ᱦᱳᱭ ᱟᱵᱮᱱ ᱫᱚ ᱤᱭᱩᱴᱩᱵᱽ ᱨᱮ ᱦᱮ ᱧᱮᱞ ᱵᱮᱱ ᱦᱟᱸᱜ ᱵᱮᱱ ᱧᱟᱢᱟ ᱱᱟᱦᱸᱜ ᱪᱮᱫ ᱞᱮᱠᱟ ᱠᱚ ᱟᱛᱟᱭᱟ ᱪᱮᱫᱠᱟ ᱠᱚ ᱪᱤᱠᱟᱹᱭᱟ᱾
ᱚ ᱜᱚᱢᱠᱮ ᱦᱮᱸ, ᱢᱮᱱᱮᱫ ᱛᱟᱹᱞᱤᱧ ᱚᱱᱟ ᱡᱟᱦᱟᱸ ᱵᱮᱱ ᱢᱮᱱ ᱠᱮᱫ ᱴᱤᱱ ᱚᱱᱟ ᱫᱚ ᱛᱤᱱ ᱵᱚᱲᱚ ᱴᱤᱝ?
ᱟᱫᱚ ᱴᱤᱱ ᱫᱚ ᱱᱟᱦᱟᱸᱜ ᱚᱱᱟ ᱫᱚ ᱡᱮᱢᱚᱱ ᱡᱮᱢᱚᱱ ᱴᱤᱢ ᱢᱤᱫᱴᱮᱱ ᱛᱤᱸᱜᱩ ᱠᱟᱛᱮᱜ ᱪᱮᱫᱠᱟ ᱫᱚᱦᱚᱭᱟᱵᱚᱱ ᱦᱮᱸ ᱵᱟᱝ ᱛᱤᱸᱜᱩ ᱠᱟᱜ ᱵᱚᱱ ᱦᱮᱸ ᱵᱟᱝ ᱟᱫᱚ ᱛᱟᱞᱟ ᱛᱟᱞᱟᱛᱮ ᱜᱮᱫ ᱴᱩᱨᱟᱹᱭ ᱵᱮᱱ ᱜᱮᱫ ᱯᱟᱲᱟᱜ ᱵᱮᱱ ᱚᱱᱠᱟ ᱦᱮᱸ
ᱚ ᱦᱮᱸ ᱦᱮᱸ,
ᱦᱮᱸ ᱟᱫᱚ ᱠᱟᱹᱴᱤᱡ ᱠᱟᱹᱴᱤᱡ ᱵᱮᱟᱱᱟᱣᱮᱱ ᱜᱮ ᱵᱟᱱᱟᱣ ᱞᱮᱠᱷᱟᱱ ᱢᱚᱡᱽ ᱛᱷᱟᱹᱨᱤ ᱞᱮᱠᱟ ᱵᱮᱟᱱᱟᱣᱮᱱ ᱜᱮ ᱵᱟᱨᱭᱟ ᱯᱩᱱ ᱠᱚᱱᱟ, ᱦᱮᱸᱥᱮ ᱵᱟᱝ ᱟᱫᱚ ᱚᱱᱟ ᱯᱩᱱ ᱠᱚᱱᱟ ᱡᱟᱦᱟᱸ ᱛᱷᱟᱹᱨᱤ ᱵᱮᱱᱟᱣᱱᱟ ᱟᱫᱚ ᱞᱟᱛᱟᱨ ᱥᱮᱫ ᱵᱚᱱ ᱵᱷᱩᱜᱟᱹᱜ ᱠᱮᱫ ᱜᱮ ᱦᱳᱭ, ᱟᱨ ᱚᱱᱟ ᱪᱷᱚᱲ ᱵᱟᱨᱭᱟ ᱵᱮᱱ ᱛᱚᱞᱟᱜᱼᱟ ᱱᱚᱛᱮ ᱥᱟᱵ ᱞᱟᱹᱜᱤᱫ ᱱᱚᱛᱮ,
ᱦᱮᱸ ᱦᱮᱸ
ᱵᱩᱡᱽ ᱠᱮᱫᱟ ᱵᱮᱱ ᱥᱟᱵ ᱠᱮᱫ ᱜᱮᱵᱮᱱ ᱟᱨ ᱵᱟᱠᱷᱟᱡ ᱵᱷᱩᱜᱟᱹᱜ ᱚᱱᱟ ᱴᱤᱢᱞᱟ ᱱᱚᱛᱮ ᱠᱷᱚᱱᱚᱡ ᱵᱚᱱ ᱜᱩᱛᱩᱜᱼᱟ ᱚᱱᱟᱠᱷᱟᱱ ᱦᱟᱱᱟᱛᱮ ᱵᱟᱨᱭᱟ ᱵᱚᱱ ᱜᱩᱛᱩ ᱟᱹᱜᱩ ᱠᱮᱫ ᱜᱮ ᱦᱩᱭ ᱮᱱᱟ ᱟᱨ ᱚᱱᱟ ᱥᱠᱮ ᱵᱟᱫᱽ ᱥᱟᱥᱟᱝ ᱢᱚᱥᱞᱟ ᱠᱚ ᱞᱟᱜᱟᱣ ᱠᱮᱫᱟ ᱵᱮᱱ ᱚᱱᱟᱨᱮ ᱡᱟᱦᱟᱸ ᱴᱷᱮᱡ ᱥᱮᱸᱜᱮᱞ ᱵᱮᱱ ᱠᱚᱭᱞᱟ ᱪᱩᱞᱦᱟᱹ ᱠᱚ ᱥᱮ ᱡᱟᱦᱟᱱᱟᱜ ᱥᱩ ᱥᱟᱦᱟᱱ ᱥᱩᱞ ᱡᱩᱞ ᱜᱮ ᱛᱟᱦᱮᱱᱟ, ᱚᱱᱟ ᱪᱮᱛᱟᱱ ᱨᱮᱵᱮᱱ ᱚᱱᱠᱟ ᱵᱮᱱ ᱦᱤᱞᱟᱹᱣ ᱦᱤᱞᱟᱹᱣᱮᱫ ᱠᱟᱛᱮᱫ, ᱟᱨ ᱱᱟᱜ ᱥᱟᱨᱵᱤᱥ ᱨᱮᱱᱟᱜ ᱥᱩᱱᱩᱢ ᱠᱚᱵᱮᱱ ᱩᱰᱩᱠ ᱪᱟᱵᱟᱭᱟ ᱢᱚᱥᱞᱟ ᱠᱚᱫᱚ ᱥᱟᱢ ᱞᱟᱜᱟᱣ ᱠᱟᱛᱮᱫ ᱨᱮᱰᱤ ᱠᱟᱜ ᱵᱮᱱ᱾ ᱡᱮᱢᱚᱱ ᱨᱟᱯᱟᱜ ᱡᱤᱞ ᱪᱮᱫᱠᱟ ᱟᱹᱭᱠᱟᱹᱜᱼᱟ ᱚᱱᱠᱟᱜᱮ ᱥᱤᱵᱤᱞ ᱟᱹᱭᱠᱟᱹᱜᱼᱟ ᱟᱫᱚ ᱚᱱᱟ ᱠᱷᱚᱱ ᱥᱤᱵᱤᱞ ᱥᱚᱲᱚᱢ ᱧᱚᱜ ᱟᱭᱠᱟᱹᱣᱼᱟ᱾ ᱱᱚᱣᱟ ᱫᱚ
ᱢᱮᱱᱮᱫ ᱛᱟᱦᱮᱞᱤᱧ ᱤᱭᱟᱹ ᱢᱟᱱᱮ ᱵᱷᱩᱜᱟᱹᱜ ᱠᱚᱫᱚ ᱥᱩᱫᱷᱩ ᱞᱟᱛᱟᱨ ᱨᱮᱜᱮ ᱮᱢ ᱦᱩᱭᱩᱜᱼᱟ ᱥᱮ ᱚᱱᱠᱟ ᱯᱟᱥ ᱛᱮᱦᱚᱸ ᱮᱢ ᱞᱟᱜᱟᱜᱼᱟ᱾
ᱟᱨ ᱥᱩᱱᱩᱢ ᱫᱚ ᱵᱟᱝ ᱞᱟᱜᱟᱣ ᱦᱩᱭᱩᱜ-ᱟ ᱜᱚᱝᱠᱮ ᱥᱩᱱᱩᱢ ᱫᱚ ᱦᱟᱸᱜ ᱚᱱᱟ ᱵᱷᱩᱜᱟᱹᱜ ᱠᱷᱚᱡᱜ ᱜᱮ ᱯᱟᱨᱚᱢ ᱡᱚᱨᱚᱜ-ᱟ ᱟᱡ ᱛᱮᱜᱮ ᱥᱮᱸᱜᱮᱞ ᱨᱮ ᱡᱚᱨᱚᱜ-ᱟ᱾
ᱦᱮᱸ ᱜᱚᱝᱠᱮ ᱢᱮᱱᱮᱫ ᱛᱟᱦᱤᱤᱧ ᱵᱷᱩᱜᱟᱹᱜ ᱡᱟᱦᱟᱸ ᱵᱮᱱ ᱢᱮᱱ ᱫᱟ,
ᱦᱩᱸ,
ᱦᱮᱸ ᱢᱮᱱᱫᱟᱹᱧ ᱚᱱᱟ ᱫᱚ ᱞᱟᱹᱭᱫᱟᱹᱧ ᱚᱱᱟ ᱞᱟᱛᱟᱨ ᱥᱩᱢᱩᱝ ᱜᱮ ᱥᱮ ᱚᱱᱠᱟ ᱯᱟᱥ ᱛᱮᱦᱚᱸ ᱮᱢᱟᱜ ᱦᱩᱭᱩᱜᱼᱟ᱾
ᱵᱟᱝ ᱵᱟᱝ ᱞᱟᱛᱟᱨ ᱨᱮᱜᱮ ᱡᱮ ᱮᱱᱟ ᱱᱟᱜ ᱢᱟᱱᱮ ᱡᱤᱞ ᱨᱮᱭᱟᱜ ᱡᱤᱞ ᱨᱮᱭᱟᱜ ᱥᱩᱱᱩᱢ ᱚᱸᱰᱮ ᱮᱞᱟᱝ ᱚᱜᱼᱟ ᱛᱚ ᱟᱫᱚ ᱥᱩᱱᱩᱢ ᱪᱷᱮᱨᱚᱜᱼᱟ᱾ ᱞᱟᱛᱟᱨ ᱛᱮᱜᱮ ᱚᱱᱟ ᱥᱩᱱᱩᱢ ᱫᱚ ᱩᱰᱩᱠ ᱪᱟᱵᱟᱜᱼᱟ ᱪᱮᱛᱟᱱ ᱥᱮᱫ ᱫᱚ ᱤᱭᱟᱹᱭᱟ ᱥᱟᱭᱤᱰ ᱥᱮᱫ ᱫᱚ ᱵᱟᱝ ᱵᱷᱩᱜᱟᱹᱜ ᱦᱩᱭᱩᱜᱼᱟ᱾
ᱟᱫᱚ ᱚᱱᱟ ᱜᱮ ᱦᱟᱸᱜ ᱟᱫᱚ ᱟᱯᱮ ᱥᱮᱫ ᱫᱚ ᱱᱚᱝᱠᱟ ᱛᱮ ᱢᱟᱱᱮ ᱛᱤᱱᱟᱹᱜ ᱫᱚᱠᱟᱱ ᱯᱮ ᱵᱷᱩᱜᱟᱹᱜ ᱠᱮᱫᱟ ᱟᱨ ᱤᱧ ᱦᱟᱸ ᱦᱟᱸᱜ ᱡᱟᱠᱮ ᱡᱩᱫᱤᱧ ᱵᱷᱩᱜᱟᱹᱜ ᱠᱟᱜᱼᱟ ᱚᱥᱩᱵᱤᱫᱟ ᱠᱚ ᱵᱟᱝ ᱦᱩᱭᱩᱜᱼᱟ ᱾
ᱵᱟ ᱵᱟᱝ ᱚᱱᱟ ᱫᱚ ᱡᱮᱢᱚᱱ ᱯᱤᱴᱷ ᱯᱤᱴᱷᱟᱹ ᱪᱷᱟᱠᱟᱣ ᱪᱮᱫᱠᱟ ᱵᱷᱩᱜᱟᱹᱜ ᱛᱟᱦᱮᱱᱟ ᱦᱟᱸᱰᱮ ᱱᱟᱰᱮ ᱦᱟᱸᱰᱮ ᱱᱟᱰᱮ ᱪᱩᱵᱩᱡ ᱪᱩᱵᱩᱡ ᱚᱱᱠᱟ ᱜᱮ ᱞᱟᱛᱟᱨ ᱥᱮᱫ ᱵᱷᱩᱜᱟᱹᱜ ᱠᱟᱜ ᱦᱩᱭᱩᱜ ᱚᱱᱠᱟ ᱞᱮ ᱵᱷᱩᱜᱟᱹᱜ ᱛᱟᱦᱮᱱᱟ᱾ ᱦᱳᱭ᱾ ᱦᱳᱭ ᱢᱚᱸᱡᱽ ᱜᱮ ᱱᱟᱯᱟᱭ ᱜᱮ ᱵᱩᱡᱷᱟᱹᱜ ᱛᱟᱦᱮᱱᱟ ᱡᱮᱢᱚᱱ ᱞᱟᱜ ᱞᱟᱜ ᱥᱟᱱᱟᱢ ᱨᱮᱭᱟᱜ ᱥᱚᱲᱚᱢ ᱡᱩᱫᱟᱹ ᱜᱮᱭᱟ ᱡᱮᱢᱚᱱ ᱞᱟᱜ ᱨᱮᱭᱟᱜ ᱥᱩᱫᱟᱹ ᱜᱮᱭᱟ᱾ ᱨᱟᱯᱟᱜ ᱨᱮᱭᱟᱜ ᱡᱩᱫᱟᱹ ᱜᱮᱭᱟ ᱤᱥᱤᱱ ᱨᱮᱭᱟᱜ ᱡᱩᱫᱟᱹ ᱜᱮᱭᱟ, ᱦᱩᱸ ᱟᱛᱟ ᱨᱮᱭᱟᱜ ᱡᱩᱫᱟᱹ ᱜᱮᱭᱟ ᱡᱚᱛᱚ ᱜᱮ ᱱᱟᱯᱟᱭ ᱱᱟᱯᱟᱭ ᱜᱮᱭᱟ᱾ ᱟᱫᱚ ᱢᱮᱱᱠᱷᱟᱱ ᱡᱟᱦᱟᱸ ᱮᱱᱛᱮᱫ ᱢᱤᱫ ᱠᱤᱞᱳ ᱟᱛᱟᱭᱟ ᱛᱟᱦᱞᱮ ᱢᱤᱫ ᱠᱤᱞᱳ ᱫᱚ ᱵᱟᱝ ᱛᱟᱦᱮᱸᱱᱟ᱾ ᱚᱱᱟ ᱫᱚ ᱠᱚᱢᱚᱜᱼᱟ, ᱥᱟᱛᱥᱚ ᱜᱨᱟᱢ ᱞᱮᱠᱟ ᱦᱩᱭᱩᱜᱼᱟ ᱚᱱᱟ ᱫᱚ ᱢᱤᱫ ᱠᱤᱞᱳ ᱫᱚ ᱵᱟᱝ ᱛᱟᱦᱮᱸᱱᱟ᱾ ᱚᱱᱟ ᱫᱚ ᱢᱟᱱᱮ ᱤᱛᱤᱞ ᱛᱟᱦᱮᱸᱱᱟ ᱛᱤᱱᱟᱹᱜ ᱚᱱᱟ ᱢᱟ ᱪᱷᱮᱨ ᱪᱟᱵᱟᱜ ᱠᱟᱱᱟ ᱛᱚ ᱪᱷᱮᱨ ᱪᱟᱵᱟ ᱞᱮᱱᱠᱷᱟᱱ ᱦᱮᱸ ᱚᱱᱟ ᱫᱚ ᱚᱱᱮ ᱥᱚᱢ ᱯᱷᱚᱲᱟ ᱦᱳᱭᱳᱜ ᱛᱟᱦᱮᱸ ᱱᱟᱛᱚ? ᱦᱮᱸ᱾
ᱦᱮᱸ ᱜᱚᱝᱠᱮ ᱛᱚ ᱱᱚᱣᱟ ᱢᱟ ᱦᱩᱭᱮᱱ ᱜᱮ ᱟᱫᱚ ᱛᱚᱵᱮ ᱥᱮᱸᱫᱽᱨᱟ ᱵᱟᱨᱮ ᱛᱮᱜᱮ ᱛᱚᱵᱮ ᱞᱟᱹᱭ ᱵᱤᱱ ᱚᱠᱟ ᱠᱚᱨᱮᱫ ᱵᱤᱱ ᱥᱮᱸᱫᱽᱨᱟ ᱵᱮᱱ ᱥᱮᱱ ᱞᱮᱱᱟ ᱟᱫᱚ ᱚᱠᱛᱚ ᱢᱟ ᱠᱚᱢ ᱜᱮᱭᱟ ᱟᱫᱚ ᱠᱟᱴᱚ ᱢᱟᱪᱷᱟᱛᱮ ᱟᱨ ᱤᱧᱦᱚᱸ ᱠᱟᱹᱴᱤᱡ ᱤᱧ ᱞᱟᱹᱭ ᱟᱸᱡᱚᱢ ᱟᱵᱤᱱᱟ᱾
ᱦᱮᱸ ᱢᱟ ᱟᱵᱮᱱ ᱜᱮ ᱞᱟᱹᱭ ᱞᱟᱹᱭᱵ ᱵᱮᱱ ᱟᱵᱮᱱ ᱜᱮ ᱞᱟᱹᱭ ᱵᱮᱱ ᱟᱵᱮᱱ ᱜᱮ ᱦᱮᱸ᱾
ᱮᱸ ᱟᱹᱰᱤ ᱜᱟᱱ ᱵᱤᱱ ᱢᱮᱱ ᱢᱮᱱ ᱠᱮᱫᱟ ᱛᱚ,
ᱦᱩᱸ ᱦᱮᱸᱢᱟ ᱨᱚᱲ ᱵᱮᱱ ᱟᱵᱮᱱ ᱦᱮᱸ᱾
ᱥᱮᱸᱫᱽᱨᱟ ᱥᱮᱸᱫᱽᱨᱟ ᱫᱚ ᱟᱞᱮ ᱫᱚ ᱟᱹᱛᱩ ᱠᱷᱚᱱ ᱫᱚ ᱱᱚᱣᱟ ᱥᱩᱨ ᱠᱚᱨᱮᱜ ᱡᱟᱦᱟᱸ ᱟᱞᱮ ᱟᱞᱮ ᱵᱚᱭᱚᱥ ᱠᱚᱫᱚ ᱥᱩᱨ ᱠᱚᱨᱮ ᱡᱟᱦᱟᱸ ᱵᱤᱨ ᱠᱚ ᱢᱮᱱᱟᱜ ᱛᱟᱞᱮᱭᱟ, ᱦᱳᱭ ᱚᱸᱰᱮ ᱠᱚᱜᱮ ᱱᱮᱛᱟᱨ ᱫᱤᱱ ᱫᱚ ᱮᱸ ᱠᱩᱞᱟᱹᱭ ᱟᱨ ᱩᱱᱠᱩ ᱵᱤᱨ ᱠᱚᱨᱮ ᱡᱟᱦᱟᱸ ᱩᱱᱠᱩ ᱜᱩᱰᱩ ᱠᱚ ᱛᱟᱦᱮᱸᱱ ᱫᱚ ᱵᱤᱨ ᱠᱚᱨᱮ ᱡᱟᱦᱟᱸᱭ ᱠᱩ ᱚᱫ ᱨᱮᱠᱚ ᱵᱩᱨᱩᱡ ᱫᱚ ᱵᱞᱫᱟᱹ ᱜᱩᱰᱩ,
ᱟᱸᱡᱚᱢ ᱠᱟᱜ ᱜᱮᱭᱟᱵᱤᱱ ᱛᱚ? ᱦᱳᱭ ᱦᱳᱭ᱾ ᱩᱝᱠᱩ ᱜᱚᱡ ᱠᱚᱞᱮ ᱪᱟᱞᱟᱣ ᱵᱟᱲᱟᱜ ᱜᱮᱭᱟ, ᱟᱨ ᱟᱨ ᱪᱮᱬᱮ ᱠᱚᱫᱚ ᱚᱱᱟ ᱫᱚ ᱜᱩᱡᱩᱜ ᱠᱟᱱ ᱜᱮᱭᱟᱢ, ᱛᱟᱛᱮ ᱥᱟᱶᱛᱮ ᱟᱨ ᱱᱮᱛᱟᱨ ᱫᱤᱱ ᱢᱟ ᱱᱚᱝᱠᱟ ᱫᱟᱜ ᱡᱟᱹᱯᱩᱫ ᱞᱮᱠᱷᱟᱱ ᱜᱮ ᱦᱟᱹᱠᱩ ᱟᱨ ᱱᱩᱠᱩ ᱵᱟᱹᱨᱩᱰᱟᱝ ᱠᱚᱫᱚ ᱩᱱᱠᱩ ᱠᱚ ᱩᱰᱩᱠᱚᱜ ᱛᱚ, ᱟᱫᱚ ᱚᱱᱟᱛᱮ ᱟᱛᱳ ᱨᱮᱱ ᱠᱚᱲᱟ ᱠᱚ ᱦᱮᱸ ᱟᱫᱚ ᱞᱟᱭᱤᱴ ᱠᱚ ᱥᱟᱵ ᱠᱟᱛᱮᱜ ᱟᱫᱚᱞᱮ ᱪᱟᱞᱟᱜᱼᱟ ᱧᱤᱫᱟᱹ ᱵᱮᱲᱟ, ᱟᱫᱚ ᱟᱞᱮ ᱥᱮᱫ ᱢᱟ ᱱᱚᱝᱠᱟ ᱡᱟᱹᱥᱛᱤ ᱜᱮ ᱫᱟᱜ ᱡᱟᱹᱲᱤᱭᱟᱭ ᱛᱚ ᱟᱫᱚ ᱵᱟᱹᱫᱽ ᱮ ᱵᱟᱹᱫ ᱵᱟᱹᱭᱦᱟᱹᱲ ᱠᱚᱫᱚ ᱢᱟᱱᱮ ᱱᱮᱛᱟᱨ ᱢᱟ ᱫᱚᱢᱮᱜ ᱜᱮ ᱤᱭᱟᱹᱜᱼᱟ ᱢᱟᱱᱮ, ᱫᱟᱜ ᱛᱮ ᱯᱮᱨᱮᱡᱚᱜᱼᱟ ᱟᱨ ᱟ ᱦᱮᱸ ᱦᱮᱸ ᱟᱨ ᱥᱟᱸᱜᱮ ᱜᱮ ᱟᱞᱮ ᱥᱮᱫ ᱫᱚ ᱩᱱᱠᱩ ᱵᱟᱹᱨᱩ ᱰᱟᱝ ᱠᱚ ᱧᱟᱢᱚᱜ ᱜᱮᱭᱟ, ᱟᱫᱚ ᱟᱫᱚ ᱟᱯᱮ ᱥᱮᱫ ᱫᱚ